ᱦᱮᱞᱳ
ᱦᱳᱭ ᱡᱚᱦᱟᱨ ᱜᱮ
ᱦᱮᱸ ᱡᱚᱦᱟᱨ ᱜᱮ ᱡᱚᱦᱟᱨ ᱜᱮ
ᱦᱳᱭ ᱪᱮᱜ ᱞᱮᱠᱟ ᱜᱚᱝᱠᱮ ᱱᱟᱯᱟᱭ ᱜᱮᱭᱟᱢ ᱵᱮᱥ ᱜᱮᱭᱟᱢ
ᱦᱮᱸ ᱱᱤᱛ ᱫᱚ ᱱᱟᱯᱟᱭ ᱵᱟᱲᱟ ᱜᱮ ᱟᱨ ᱟᱢ ᱪᱮᱫ ᱞᱮᱠᱟ ᱦᱮᱱᱟᱜ ᱢᱮ ᱛᱟᱦᱚᱞᱮ
ᱤᱧᱦᱚᱸ ᱱᱟᱯᱟᱭ ᱵᱟᱲᱟ ᱜᱮ ᱢᱤᱱᱟᱹᱧᱟ ᱵᱮᱥ ᱜᱮ ᱢᱤᱱᱟᱹᱧᱟ ᱟᱨ ᱵᱮᱥ ᱛᱟᱦᱮᱸ ᱞᱮᱱ ᱠᱷᱟᱱ ᱜᱮ ᱱᱚᱣᱟ ᱫᱷᱟᱹᱨᱛᱤ ᱨᱮ ᱢᱚᱸᱡᱽ ᱵᱩᱱ ᱛᱟᱦᱮᱸᱱᱟ
ᱟᱥᱟ ᱢᱟ ᱢᱮᱱᱟᱜ ᱜᱮᱭᱟ ᱪᱟᱸᱫᱳ ᱵᱚᱸᱜᱟ ᱟᱜ ᱟᱥᱤᱥᱛᱮ ᱡᱷᱚᱛᱚ ᱜᱮ ᱱᱟᱯᱟᱭ ᱵᱚ ᱛᱟᱦᱮᱸ ᱠᱚᱜ ᱢᱟ ᱵᱮᱥ ᱵᱚ ᱛᱟᱦᱮᱸ ᱠᱚᱜ ᱢᱟ
ᱦᱩᱸ ᱦᱳᱭ ᱦᱳᱭ ᱦᱳᱭ ᱟᱨ ᱛᱚᱵᱮ ᱪᱤᱜ ᱠᱩ ᱪᱮᱠᱟ ᱵᱟᱲᱟᱭ ᱦᱩᱭᱩᱜ ᱠᱟᱱᱟ ᱪᱮᱜ ᱠᱚᱢ ᱪᱮᱠᱟ ᱵᱟᱲᱟᱭᱮᱜ ᱠᱟᱱᱟ ᱛᱟᱦᱮᱞᱮ
ᱚᱻᱻ ᱪᱤᱠᱟ ᱱᱤᱛᱚᱜ ᱫᱚ ᱪᱮᱫ ᱦᱚᱸ ᱵᱟᱝᱜᱮ ᱱᱤᱛᱚᱜ ᱫᱚ ᱱᱚᱜ ᱚᱭ ᱫᱩᱲᱩᱵ ᱵᱟᱲᱟ ᱦᱩᱭ ᱠᱟᱱᱟ
ᱦᱳᱭ ᱪᱟᱥ ᱫᱤᱱ ᱠᱟᱹᱢᱤ ᱛᱚ ᱟᱫᱚ ᱚᱱᱟᱛᱮᱧ ᱢᱮᱱᱫᱟ ᱪᱮᱜ ᱠᱚ ᱠᱟᱹᱢᱤ ᱵᱟᱲᱟ ᱦᱩᱭᱩᱜ ᱠᱟᱱᱟ ᱪᱟᱥ ᱠᱟᱹᱢᱤ ᱠᱚ ᱵᱚᱞᱮ ᱮᱛᱚᱦᱚᱵ ᱮᱱᱟ ᱥᱮ ᱵᱟᱝ
ᱚᱻᱻ ᱪᱟᱥ ᱠᱟᱹᱢᱤ ᱠᱚᱢᱟ ᱱᱤᱛᱚᱜ ᱢᱟ ᱟᱞᱮᱥᱮᱫ ᱤᱱᱟᱹ ᱢᱤᱫ ᱵᱟᱨ ᱠᱚ ᱮᱦᱚᱵ ᱟᱠᱟᱜᱼᱟ ᱡᱚᱛᱚ ᱫᱚ ᱟᱹᱣᱨᱤᱭᱟ ᱢᱟᱱᱮ ᱫᱟᱜ ᱠᱚ ᱴᱷᱤᱠ ᱢᱚᱛᱚ ᱵᱟᱝ ᱦᱩᱭ ᱠᱟᱱᱟ ᱛᱚ ᱥᱮᱨᱢᱟ ᱡᱟᱹᱲᱤ ᱠᱚ ᱟᱨ ᱡᱟᱦᱟᱸ ᱡᱟᱦᱟᱸ ᱠᱚᱣᱟᱜ ᱫᱚ ᱛᱚᱞᱟ ᱠᱚᱦᱚᱸ ᱠᱟᱹᱴᱤᱡ ᱜᱮ ᱛᱟᱠᱚᱣᱟ ᱵᱟᱝ ᱦᱟᱨᱟ ᱟᱠᱟᱱᱟ
ᱦᱩᱸ ᱦᱩᱸ
ᱦᱮᱸ ᱦᱮᱸ ᱚᱱᱟ ᱢᱟ ᱠᱟᱱ ᱜᱮ ᱟᱯᱷᱚᱨ ᱠᱩᱦᱩ ᱤᱭᱟᱹ ᱠᱩᱦᱩ ᱵᱟᱝ ᱞᱟᱹᱴᱩ ᱞᱮᱱᱠᱷᱟᱡ ᱫᱚ ᱦᱟᱸᱜ ᱢᱟᱱᱮ ᱨᱚᱦᱚᱭ ᱠᱚᱫᱚ ᱚᱱᱠᱟᱜᱮ ᱫᱤᱞᱟᱹ ᱫᱤᱨᱤ ᱵᱤᱞᱚᱢ ᱛᱮᱜᱮ ᱦᱩᱭᱩᱜ ᱠᱟᱱᱟ ᱱᱟᱜ ᱛᱟᱦᱚᱞᱮ ᱜᱚᱝᱠᱮ ᱢᱤᱜᱴᱮᱱ ᱠᱟᱛᱷᱟᱧ ᱠᱩᱞᱤᱭᱮᱫ ᱢᱮᱭᱟ ᱤᱧᱟᱜ ᱟᱣᱟᱡ ᱢᱟᱱᱮ ᱠᱞᱤᱭᱟᱨᱮᱢ ᱟᱸᱡᱚᱢ ᱴᱷᱤᱠ ᱫᱟ ᱮᱠᱫᱚᱢ ᱯᱩᱨᱟᱹ ᱢᱚᱸᱡᱽ ᱴᱷᱤᱠ ᱜᱮᱛᱚ ᱥᱮ ᱡᱟᱦᱟᱸᱱᱟᱜ
ᱚ ᱦᱚᱸ ᱵᱟᱝ ᱟ ᱱᱟᱯᱟᱭ ᱜᱮ ᱱᱟᱯᱟᱭ ᱜᱮ ᱟᱸᱡᱚᱢᱚᱜ ᱠᱟᱱᱟ ᱯᱷᱩᱨᱪᱟᱹ ᱯᱷᱩᱨᱪᱤ ᱜᱮ
ᱦᱳᱭ ᱦᱳᱭ ᱛᱟᱦᱚᱞᱮ ᱛᱚᱵᱮ ᱢᱤᱫᱴᱮᱱ ᱴᱚᱯᱤᱠ ᱱᱤᱭᱮ ᱞᱟᱝ ᱠᱟᱛᱷᱟ ᱞᱮᱱᱠᱷᱟᱱ ᱞᱟᱝ ᱟᱹᱰᱤ ᱵᱷᱟᱜᱤ ᱦᱩᱭ ᱠᱚᱜᱼᱟ ᱵᱟᱱᱟᱦᱚᱲ ᱞᱟᱹᱜᱤᱫ ᱦᱮᱸᱥᱮ ᱟᱫᱚ ᱚᱱᱟᱜᱮ ᱤᱧ ᱦᱚᱸᱧ ᱢᱚᱱᱮᱭᱮᱫ ᱠᱟᱱᱟ ᱟᱫᱚ ᱟᱢᱴᱷᱮᱱ ᱱᱚᱝᱠᱟ ᱡᱟᱦᱟᱸ ᱚᱱᱠᱟᱱ ᱴᱚᱯᱤᱠ ᱢᱮᱱᱟᱜ ᱠᱷᱟᱡ ᱮᱢ ᱞᱟᱹᱭ ᱫᱟᱲᱮᱭᱟᱜ ᱟᱛᱟᱞᱟᱝᱼᱟ ᱟᱨ ᱵᱟᱠᱷᱟᱡ ᱦᱟᱸᱜ ᱤᱧ ᱨᱚᱲ ᱛᱟᱞᱟᱝᱟ
ᱚ ᱢᱟ ᱟᱢᱜᱮ ᱫᱚᱦᱚᱭ ᱛᱟᱞᱟᱝ ᱢᱮ ᱴᱚᱯᱤᱠ ᱚᱱᱟ ᱚᱱᱟ ᱥᱟᱛᱟᱢ ᱛᱟᱞᱟᱝ ᱦᱟᱸᱜ ᱪᱮᱫ ᱵᱟᱵᱚᱫ ᱛᱮᱞᱟᱝ ᱜᱟᱯᱟᱞ ᱢᱟᱨᱟᱜᱼᱟ
ᱦᱳᱭ ᱦᱳᱭ ᱦᱳᱭ ᱦᱳᱭ ᱛᱟᱦᱞᱮ ᱛᱟᱦᱞᱮ ᱟᱵᱮᱱ ᱚᱱᱠᱟ ᱢᱟᱱᱮ ᱡᱮᱭᱥᱮ ᱫᱟᱬᱟᱱ ᱨᱮᱭᱟᱜ ᱢᱟᱱᱮ ᱥᱚᱢᱚᱭ ᱵᱮᱱ ᱧᱟᱢ ᱞᱮᱠᱷᱟᱡ ᱥᱮ ᱯᱷᱤᱨᱤ ᱥᱚᱢᱚᱭ ᱵᱮᱱ ᱧᱟᱢ ᱞᱮᱠᱷᱟᱡ ᱛᱟᱦᱞᱮ ᱚᱠᱟ ᱥᱮᱫ ᱢᱟᱱᱮ ᱫᱟᱬᱟᱱ ᱵᱮᱱ ᱪᱟᱞᱟᱜᱼᱟ ᱢᱟᱱᱮ ᱵᱟᱨᱦᱮ ᱚᱠᱟ ᱚᱠᱟ ᱥᱮᱫ ᱪᱟᱞᱟᱜ ᱵᱮᱱ ᱢᱮᱱᱟ ᱫᱟᱲᱟᱱ ᱴᱚᱯᱤᱠ ᱠᱟᱱᱟ ᱛᱟᱞᱟᱝ ᱱᱚᱣᱟ ᱫᱚ
ᱦᱳ ᱢᱟᱱᱮ ᱚᱱᱟ ᱦᱚᱸ ᱢᱤᱫᱴᱮᱝ ᱞᱟᱹᱠᱛᱤ ᱠᱟᱱ ᱜᱮᱭᱟ ᱪᱮᱫᱟᱜ ᱥᱮ ᱟᱵᱚ ᱫᱚ ᱱᱚᱜᱼᱚᱭ ᱢᱟᱹᱱᱢᱤ ᱡᱩᱫᱤ ᱵᱚ ᱡᱚᱱᱚᱢ ᱠᱟᱱᱟ ᱟᱫᱚ ᱛᱤᱱᱟᱹᱜ ᱮᱢ ᱫᱟᱬᱟᱭᱟ ᱫᱤᱥᱚᱢ ᱛᱤᱱᱟᱹᱜ ᱡᱟᱭᱜᱟᱢ ᱧᱮᱞᱟ ᱩᱱᱟᱹᱜ ᱜᱮᱢ ᱵᱟᱰᱟᱭᱟ ᱩᱱᱟᱹᱜ ᱜᱮᱢ ᱪᱮᱫᱚᱜᱼᱟ ᱟᱨ ᱡᱟᱦᱟᱸ ᱢᱮᱫ ᱛᱮᱢ ᱧᱮᱞᱟ ᱚᱱᱟ ᱫᱚ ᱯᱩᱥᱴᱟᱹ ᱯᱩᱥ ᱟᱢᱟᱜ ᱢᱚᱜᱚᱡᱽ ᱨᱮ ᱚᱱᱟ ᱫᱚ ᱵᱟᱹᱭᱥᱟᱹᱣ ᱩᱛᱟᱹᱨᱚᱜᱼᱟ ᱟᱨ ᱱᱚᱜᱼᱚᱭ ᱯᱩᱛᱷᱤ ᱠᱚᱨᱮ ᱵᱚ ᱯᱟᱲᱦᱟᱣ ᱥᱮ ᱱᱚᱜᱚᱭ ᱵᱷᱤᱰᱤᱭᱳ ᱠᱚ ᱨᱮᱵᱚ ᱧᱮᱞᱮᱜᱼᱟ ᱱᱚᱣᱟ ᱫᱚ ᱢᱟᱱᱮ ᱧᱮᱞ ᱫᱚᱵᱚ ᱧᱮᱞᱮᱫ ᱜᱮᱭᱟ ᱢᱟᱱᱮ ᱟᱥᱚᱞᱟᱜ ᱢᱟ ᱵᱟᱝᱟ ᱛᱚ
ᱦᱩᱸ
ᱟᱨ ᱢᱮᱸᱫ ᱛᱮ ᱧᱮᱞᱟᱜ ᱫᱚ ᱚᱱᱟ ᱫᱚ ᱟᱥᱚᱞᱟᱜ ᱵᱚᱱ ᱧᱮᱞ ᱟᱹᱜᱩᱭᱮᱫᱼᱟ ᱚᱸᱰᱮ ᱠᱷᱚᱱ ᱟᱹᱰᱤ ᱠᱤᱪᱷᱩ ᱵᱚᱱ ᱧᱮᱞᱟ ᱵᱟᱲᱟᱭᱟᱵᱚ ᱥᱤᱠᱷᱱᱟᱹᱛ ᱵᱚ ᱧᱟᱢᱟ ᱟᱫᱚ ᱱᱚᱝᱠᱟ ᱫᱚ ᱤᱧᱦᱚᱸ ᱦᱳᱭ ᱟᱫᱚ ᱫᱟᱬᱟ ᱫᱚᱦᱟᱸᱜ ᱤᱧᱦᱚᱸ ᱚᱱᱠᱟ ᱚᱠᱛᱚ ᱠᱚ ᱵᱟᱝ ᱧᱟᱢ ᱛᱮᱦᱟᱸᱜ ᱚᱱᱠᱟ ᱫᱚ ᱦᱟᱸᱜ ᱡᱟᱹᱥᱛᱤ ᱫᱟᱬᱟᱱ ᱞᱟᱹᱜᱤᱫ ᱛᱮᱫᱚ ᱱᱚᱝᱠᱟ ᱫᱚ ᱵᱟᱹᱧ ᱪᱟᱞᱟᱣ ᱠᱟᱱᱟ ᱱᱤᱭᱟᱹ ᱥᱩᱨ ᱠᱚᱨᱮᱜᱮ ᱡᱟᱦᱟᱸ ᱚᱱᱠᱟᱱᱟᱜ ᱧᱮᱞᱡᱚᱝ ᱞᱮᱠᱟᱱ ᱠᱚ ᱢᱮᱱᱟᱜᱼᱟ ᱡᱟᱦᱟᱸ ᱫᱚ ᱢᱟᱱᱮ ᱫᱟᱜ ᱠᱚ ᱛᱚᱞ ᱠᱟᱜᱼᱟ ᱵᱟᱸᱫᱷ ᱠᱚ ᱰᱮᱢ ᱠᱚ ᱦᱟᱸᱜ ᱡᱟᱦᱟᱸ ᱵᱚ ᱢᱮᱛᱟᱜ ᱠᱟᱱᱟ ᱟᱨ ᱯᱟᱨᱠ ᱠᱚ ᱡᱟᱦᱟᱸ ᱫᱚ ᱦᱟᱸᱜ ᱵᱟᱜᱟᱱ ᱠᱚᱵᱚ ᱢᱮᱛᱟᱜ ᱠᱟᱱᱟ ᱚᱱᱟ ᱠᱚᱜᱮ ᱧᱮᱞ ᱵᱟᱲᱟ ᱦᱩᱭ ᱠᱟᱱᱟ ᱟᱨ ᱡᱟᱦᱟᱸ ᱠᱚᱫᱚ ᱦᱟᱸᱜ ᱩᱱᱟᱹᱜ ᱡᱟᱹᱥᱛᱤ ᱫᱚ ᱵᱟᱝ ᱜᱮ
ᱦᱳᱭ ᱦᱳᱭ
ᱟᱫᱚ ᱟᱢ ᱜᱮ ᱚᱠᱟ ᱠᱚᱨᱮᱢ ᱫᱟᱬᱟ ᱟᱠᱟᱫ ᱛᱟᱞᱟᱝᱼᱟ ᱠᱟᱹᱴᱤᱡ ᱮᱢ ᱞᱟᱹᱭ ᱞᱮᱠᱷᱟᱱ ᱫᱚ ᱱᱟᱯᱟᱭ ᱠᱚᱜᱼᱟ
ᱦᱳᱭ ᱥᱟᱹᱨᱤᱜᱮ ᱚᱱᱟ ᱵᱮᱱ ᱢᱟᱱᱮ ᱢᱮᱱ ᱠᱮᱫ ᱞᱮᱠᱟ ᱡᱮ ᱫᱟᱬᱟ ᱛᱮᱫᱚ ᱢᱟᱱᱮ ᱟᱹᱰᱤ ᱡᱟᱹᱨᱩᱨᱤ ᱜᱮᱭᱟ ᱫᱟᱬᱟ ᱛᱮᱫ ᱫᱚ ᱵᱚᱞᱮ ᱫᱤᱥᱚᱢ ᱫᱩᱱᱤᱭᱟᱹ ᱧᱮᱞ ᱠᱟᱛᱮᱫ ᱟᱢᱮᱢ ᱚᱱᱟᱢ ᱵᱩᱡ ᱫᱟᱲᱮᱭᱟᱜᱼᱟ ᱦᱚᱲ ᱠᱚ ᱪᱮᱫ ᱞᱮᱠᱟ ᱢᱮᱱᱟᱜ ᱠᱚᱣᱟ ᱟᱨ ᱪᱮᱫ ᱠᱩᱠᱩ ᱪᱤᱠᱟᱭᱮᱫ ᱠᱟᱱᱟ ᱟᱨ ᱪᱮᱫ ᱞᱮᱠᱟ ᱰᱮᱵᱷᱞᱚᱯ ᱢᱮᱱ ᱦᱩᱭᱩᱜ ᱠᱟᱱᱟ ᱚᱱᱟ ᱫᱚ ᱫᱟᱬᱟ ᱠᱟᱛᱮ ᱜᱮᱢ ᱵᱩᱡᱷᱟᱹᱣ ᱫᱟᱲᱮᱭᱟᱜᱼᱟ ᱦᱮᱸ ᱚᱲᱟᱜ ᱨᱮ ᱫᱩᱲᱩᱵ ᱠᱟᱛᱮᱫ ᱫᱚ ᱱᱟᱦᱟᱜ ᱚᱱᱟ ᱠᱚᱫᱚ ᱵᱟᱝ ᱵᱩᱪᱩᱜᱼᱟ ᱩᱱᱟᱹᱜ ᱢᱚᱡᱽ ᱛᱮᱫᱚ ᱠᱷᱟᱹᱞᱤ ᱠᱷᱚᱵᱚᱨ ᱠᱚᱨᱮ ᱜᱮ ᱵᱩᱡᱩᱜᱼᱟ ᱢᱮᱱᱠᱷᱟᱱ ᱟᱢ ᱢᱤᱫᱴᱮᱱ ᱫᱟᱬᱟ ᱠᱟᱛᱮᱫ ᱮᱢ ᱧᱮᱞ ᱞᱮᱠᱷᱟᱡ ᱦᱮᱸ ᱱᱚᱰᱮᱱ ᱠᱚ ᱦᱚᱲ ᱪᱮᱫ ᱞᱮᱠᱟ ᱢᱮᱱᱟᱜ ᱠᱚᱣᱟ ᱱᱚᱰᱮᱱ ᱦᱚᱲ ᱪᱮᱫ ᱞᱮᱠᱟ ᱢᱮᱱᱟᱜ ᱠᱚᱣᱟ ᱛᱚ ᱚᱱᱟᱢ ᱵᱩᱡᱽ ᱫᱟᱲᱮᱭᱟᱜᱼᱟ ᱟᱨ ᱦᱚᱲᱟᱜ ᱠᱟᱞᱪᱟᱨ ᱦᱚᱸᱢ ᱵᱩᱡᱽ ᱫᱟᱲᱮᱭᱟᱜᱼᱟ ᱛᱚ ᱚᱱᱠᱟ ᱞᱮᱠᱟᱜᱮ ᱤᱧᱦᱚᱸ ᱱᱚᱜᱚᱭ ᱫᱩ ᱦᱟᱡᱟᱨ ᱯᱚᱸᱪᱤᱥ ᱨᱮᱧ ᱥᱮᱱ ᱞᱮᱱ ᱛᱟᱞᱟᱝᱼᱟ ᱤᱥᱴ ᱤᱥᱴᱮᱱ ᱤᱥᱴᱮᱴᱥ ᱛᱤᱱᱟᱹᱜ ᱢᱮᱱᱟᱜᱼᱟ ᱡᱚᱛᱚᱧ ᱵᱷᱤᱡᱤᱴ ᱞᱮᱜᱼᱟ ᱟᱨ ᱛᱟᱦᱞᱮ ᱟᱹᱰᱤ ᱱᱟᱯ ᱯᱟᱭ ᱤᱧ ᱟᱹᱭᱠᱟᱹᱣ ᱠᱮᱜᱼᱟ ᱚᱱᱛᱮ ᱪᱟᱞᱟᱣ ᱠᱟᱛᱮ ᱜᱚᱴᱟ ᱜᱮ ᱵᱩᱨᱩ ᱫᱤᱥᱚᱢ ᱜᱚᱴᱟ ᱜᱮ ᱛᱟᱦᱮᱸ ᱠᱟᱱᱟ ᱦᱳᱭ ᱚᱱᱛᱮ ᱟᱥ ᱢᱮᱜᱷᱟᱞᱚᱭ ᱛᱨᱤᱯᱩᱨᱨᱟ ᱢᱤᱡᱳᱨᱟᱢ ᱥᱠᱤᱢ ᱜᱚᱝᱴᱳᱠ ᱠᱷᱚᱡ ᱚᱱᱟ ᱠᱚ ᱱᱟᱜ ᱛᱤᱱᱟᱹᱜ ᱤᱥᱴᱤᱢ ᱥᱢᱴᱮᱴ ᱥᱴᱮᱴ ᱢᱮᱱᱟᱜᱼᱟ ᱱᱟᱦᱟᱜ ᱜᱚᱴᱟ ᱫᱟᱵ ᱵᱟᱲᱟᱟ ᱦᱩᱭ ᱱᱟᱦᱟᱜ ᱟᱨ ᱚᱱᱛᱮ ᱪᱟᱞᱟᱣ ᱠᱟᱛᱮᱫ ᱱᱚᱝᱠᱟ ᱢᱟᱱᱮ ᱨᱟᱹᱥᱠᱟᱹ ᱢᱚᱱᱮᱨᱮ ᱟᱹᱭᱠᱟᱹᱣᱱᱟ ᱡᱮ ᱵᱚᱞᱮ ᱚᱱᱛᱮᱱ ᱠᱚ ᱦᱚᱲᱟᱜ ᱚᱱᱟ ᱠᱟᱞᱪᱟᱨᱸ ᱚᱸᱰᱮᱱᱟᱜ ᱦᱚᱨᱚᱜ ᱵᱟᱸᱫᱮ ᱟᱹᱰᱤ ᱢᱟᱱᱮ ᱢᱚᱡᱽ ᱢᱮᱱᱟᱜᱼᱟ ᱩᱱᱠᱩᱣᱟᱜ ᱦᱚᱸ ᱪᱮᱫ ᱞᱮᱠᱟ ᱟᱵᱚᱣᱟᱜ ᱱᱚᱰᱮ ᱯᱟᱹᱧᱪᱤ ᱯᱟᱲᱦᱟ ᱱᱚᱛᱮ ᱢᱮᱱᱟᱜ ᱛᱟᱵᱚᱱᱟ ᱮᱱᱛᱮᱫ ᱪᱮᱫ ᱠᱚ ᱟᱭᱢᱟ ᱨᱚᱠᱚᱢ ᱢᱮᱱᱟᱜ ᱛᱟᱵᱚᱱᱟ ᱥᱮᱨᱚᱠᱚᱢ ᱠᱚᱢ ᱜᱮ ᱩᱱᱠᱩ ᱦᱚᱸ ᱟᱠᱚᱣᱟᱜ ᱢᱤᱫᱴᱮᱱ ᱢᱮᱱᱟᱜᱼᱟ ᱟᱫᱚ ᱟᱹᱰᱤ ᱱᱟᱯᱟᱭ ᱢᱮᱱᱟᱜᱼᱟ ᱵᱚᱞᱮ ᱩᱱᱠᱩ ᱟᱨ ᱩᱱᱠᱩ ᱡᱚᱜᱟᱣ ᱠᱟᱛᱮᱫ ᱦᱚᱸ ᱱᱤᱛ ᱦᱚᱸᱠᱚ ᱫᱚᱦᱚ ᱟᱠᱟᱫ ᱜᱮᱭᱟ ᱟᱵᱚ ᱞᱮᱠᱟᱜᱮ ᱟᱨ ᱚᱱᱛᱮ ᱫᱚ ᱢᱤᱫᱴᱮᱱ ᱢᱤᱫᱴᱮᱱ ᱡᱤᱱᱤᱥᱴᱟᱜ ᱤᱧ ᱧᱮᱞ ᱠᱮᱜᱼᱟ ᱡᱮ ᱚᱱᱛᱮ ᱫᱚ ᱪᱟ ᱴᱟᱺᱰᱤ ᱠᱚᱫᱚ ᱱᱟ-ᱸᱦᱟᱜ ᱵᱟᱹᱱᱩᱜ ᱟᱛᱚ ᱟᱫᱚ ᱚᱱᱟᱛᱮ ᱠᱷᱮᱛᱤ ᱵᱟᱲᱤ ᱥᱮ ᱡᱟᱦᱟᱱᱟᱜ ᱤᱭᱟᱹ ᱞᱟᱹᱜᱤᱫ ᱛᱮ ᱪᱟᱥᱵᱟᱥ ᱠᱚᱫᱚ ᱱᱟ-ᱦᱟᱸᱜ ᱠᱚ ᱠᱚᱥᱴᱚ ᱧᱚᱜ ᱜᱮᱭᱟ ᱟᱫᱚ ᱚᱱᱟᱛᱮ ᱚᱱᱟ ᱵᱩᱨᱩ ᱵᱚᱴᱠᱚᱡ ᱨᱮᱫᱚ ᱪᱟᱭ ᱵᱟᱦᱟᱜ ᱠᱚ ᱟᱹᱰᱤ ᱟᱸᱴ ᱠᱚ ᱨᱚᱦᱚᱭ ᱟᱠᱟᱜᱼᱟ
ᱪᱟᱭ ᱵᱟᱜᱟᱱ ᱦᱳᱭ ᱦᱳᱭ ᱡᱟᱦᱟᱸ ᱴᱤ ᱜᱟᱨᱰᱮᱱ ᱚᱱᱟ ᱮᱱᱛᱮᱫ ᱟᱹᱰᱤ ᱠᱟᱡᱟᱠ ᱢᱮᱱᱟᱜᱼᱟ ᱱᱟ-ᱦᱟᱸᱜ ᱚᱱᱛᱮ ᱫᱚ ᱠᱚᱛᱮ ᱜᱮ ᱱᱟ-ᱦᱟᱸᱜ ᱡᱟᱦᱟᱸ ᱱᱚᱰᱮ ᱫᱟᱲᱟᱱ ᱠᱚ ᱥᱮᱱᱚᱜ ᱠᱟᱱᱟ ᱱᱚᱣᱟ ᱟᱵᱚ ᱠᱚᱨᱮ ᱠᱷᱚᱡ ᱥᱮ ᱟᱨᱦᱚᱸ ᱮᱴᱟᱜ ᱡᱟᱭᱜᱟ ᱠᱷᱚᱱ ᱚᱸᱰᱮ ᱠᱚ ᱥᱮᱱ ᱠᱚ ᱠᱟᱱᱟ ᱩᱱᱠᱩ ᱠᱚ ᱴᱩᱨᱤᱥᱴ ᱪᱟᱞᱟᱜ ᱵᱟᱞᱟ ᱦᱚᱲ ᱟᱫᱚ ᱱᱟ-ᱦᱟᱸᱜ ᱚᱸᱰᱮ ᱫᱚᱠᱟᱱ ᱠᱚᱠᱚ ᱡᱷᱤᱡ ᱠᱟᱜ ᱠᱟᱱᱟ ᱦᱳᱴᱮᱞ ᱠᱚ ᱥᱮ ᱞᱚᱡᱤᱝ ᱞᱟᱹᱜᱤᱫ ᱛᱮ ᱚᱱᱟ ᱠᱚᱨᱮ ᱠᱚ ᱵᱮᱱᱟᱣ ᱠᱟᱜ ᱠᱟᱱᱟ ᱵᱤᱞᱰᱤᱝ ᱠᱚ
ᱛᱚ ᱚᱱᱟ ᱠᱚ ᱠᱷᱚᱡ ᱜᱮ ᱩᱱᱠᱩ ᱫᱚ ᱚᱱᱟ ᱴᱩᱨᱤᱥᱴ ᱠᱷᱡ ᱜᱮ ᱱᱟ-ᱦᱟᱸᱜ ᱩᱱᱠᱩᱣᱟᱜ ᱫᱚ ᱤᱱᱠᱟᱢ ᱠᱚᱫᱚ ᱦᱩᱭᱩᱜ ᱠᱟᱱ ᱛᱟᱠᱚᱣᱟ ᱟᱵᱚ ᱛᱤᱱᱟᱹᱜ ᱵᱚᱱ ᱥᱮᱱ ᱟᱠᱚ ᱠᱟᱱᱟ ᱥᱮ ᱤᱭᱟᱹ ᱠᱚ ᱠᱟᱱᱟ ᱮᱱᱛᱮᱱ ᱚᱸᱰᱮ ᱜᱟᱯᱟᱞ ᱢᱟᱨᱟᱣ ᱦᱩᱭᱱᱟ ᱟᱨ ᱚᱱᱠᱟᱱ ᱚᱱᱠᱟᱱ ᱡᱟᱭᱜᱟ ᱪᱟᱞᱟᱣ ᱦᱩᱭᱱᱟ ᱡᱟᱦᱟᱸ ᱫᱚ ᱟᱹᱰᱤ ᱱᱟᱯᱟᱭ ᱱᱟᱯᱟᱭ ᱦᱚᱲ ᱢᱮᱱᱟᱜ ᱠᱚᱣᱟ ᱟᱨ ᱩᱱᱠᱩᱣᱟᱜ ᱵᱮᱵᱷᱟᱨ ᱦᱚᱸ ᱟᱹᱰᱤ ᱵᱷᱟᱹᱜᱤ ᱢᱮᱱᱟᱜ ᱛᱟᱠᱚᱣᱟ ᱟᱵᱚ ᱦᱚᱲ ᱦᱚᱯᱚᱱ ᱞᱮᱠᱟᱜᱮ ᱟᱨᱻ ᱨᱟ ᱡᱟᱦᱟᱸ ᱥᱮᱫ ᱤᱧ ᱥᱮᱱ ᱞᱮᱱᱟ ᱚᱱᱟ ᱵᱩᱨᱩ ᱫᱮᱡᱚᱜ ᱛᱮ ᱚᱱᱟ ᱫᱚ ᱦᱟᱸᱜ ᱛᱤᱱ ᱜᱷᱚᱱᱴᱟ ᱞᱟᱜᱟᱣ ᱞᱮᱱᱟ ᱦᱟᱸᱜ ᱪᱟᱨ ᱪᱟᱠᱷᱟ ᱜᱟᱹᱰᱤ ᱛᱮᱜᱮ ᱱᱟ-ᱦᱟᱸᱜ ᱛᱤᱱ ᱜᱷᱟᱱᱴᱟ ᱪᱚᱴ ᱨᱮ ᱚᱱᱟ ᱡᱟᱭᱜᱟ ᱨᱮᱱᱟᱜ ᱧᱩᱛᱩᱢ ᱠᱟᱱᱟ ᱪᱤᱨᱟᱯᱩᱸᱡᱤ ᱢᱤᱫᱴᱮᱱ ᱨᱮᱱᱟᱜ ᱟᱫᱚ ᱚᱸᱰᱮ ᱫᱚ ᱦᱟᱸᱜ ᱯᱨᱚᱛᱛᱮᱠ ᱯᱚᱱᱫᱽᱨᱚ ᱢᱤᱱᱤᱴ ᱯᱚᱱᱫᱽᱨᱚ ᱢᱤᱱᱤᱴ ᱨᱮ ᱫᱟᱜ ᱮ ᱡᱟᱹᱲᱤᱭᱮᱫ ᱠᱟᱱᱟ ᱦᱳᱭ ᱢᱟᱱᱮ ᱢᱤᱫ ᱜᱷᱟᱹᱲᱤ ᱛᱮ ᱨᱤᱢᱤᱞᱮ ᱨᱟ ᱨᱟᱠᱟᱵ ᱜᱚᱫᱟ ᱦᱟᱸᱜ ᱟᱨ ᱢᱤᱫ ᱜᱷᱟᱹᱲᱤ ᱛᱮ ᱫᱟᱜ ᱜᱚᱫᱟ ᱦᱟᱸᱜ ᱢᱤᱫ ᱜᱷᱟᱹᱲᱤᱡ ᱛᱮ ᱟᱫᱚ ᱚᱱᱟ ᱵᱩᱨᱩ ᱫᱤᱥᱚᱢ ᱚᱱᱟ ᱵᱩᱨᱩ ᱨᱮᱫᱚ ᱱᱟ-ᱦᱟᱸᱜ ᱚᱱᱠᱟ ᱜᱮ ᱟᱫᱚ ᱪᱟᱹᱨ ᱜᱷᱚᱱᱴᱟ ᱥᱚᱢᱚᱭ ᱞᱟᱜᱟᱣ ᱱᱟ ᱚᱱᱟ ᱫᱮᱡᱚᱜ ᱨᱮ ᱛᱚ ᱟᱱᱫᱟᱡ ᱵᱮᱱ ᱞᱟᱜᱟᱣ ᱫᱟᱲᱮᱭᱟᱜᱼᱟ ᱱᱟᱦᱟᱜ ᱟᱫᱚ ᱜᱚᱞᱟᱭ ᱜᱚᱞᱟᱭ ᱰᱟᱦᱟᱨ ᱢᱮᱱᱟᱜᱼᱟ ᱦᱟᱱᱛᱮ ᱱᱟᱛᱮ ᱟᱹᱪᱩᱨ ᱟᱹᱪᱩᱨ ᱛᱮ ᱦᱳᱭ ᱟᱫᱚ ᱟᱹᱰᱤ ᱵᱚᱛᱚᱨ ᱜᱮ ᱟᱹᱭᱠᱟᱹᱜ ᱠᱟᱱ ᱛᱟᱦᱮᱱᱟ ᱡᱚᱠᱷᱚᱱ ᱜᱟᱹᱰᱤ ᱛᱮᱞᱮ ᱫᱮᱡᱚᱜ ᱠᱟᱱ ᱛᱟᱦᱮᱱᱟ ᱛᱚᱠᱷᱚᱱ ᱦᱩᱭᱩᱜ ᱜᱮ ᱰᱟᱦᱟᱨ ᱠᱚ ᱛᱟᱦᱮᱸ ᱠᱟᱱᱟ ᱤᱭᱟᱹ ᱜᱮ ᱵᱚᱛᱚᱨ ᱜᱮ ᱟᱹᱱᱟᱲᱤ ᱦᱚᱲ ᱫᱚᱠᱚ ᱵᱚᱛᱚᱨ ᱛᱮᱠᱚ ᱢᱟᱱᱮ ᱥᱮᱸᱜᱮᱫᱚᱜᱼᱟ ᱠᱚ ᱮᱦᱚᱵ ᱮᱛᱚᱦᱚᱵ ᱨᱮ ᱟᱫᱚ ᱩᱱᱨᱮ ᱚᱱᱮ ᱚᱱᱠᱟ ᱫᱟᱸᱲᱟᱵᱟᱲᱟ ᱟᱹᱜᱩ ᱦᱩᱭ ᱞᱮᱱᱟ ᱦᱳᱭ ᱜᱚᱢᱠᱮ ᱟᱫᱚ ᱵᱟᱨᱦᱮ ᱫᱤᱥᱚᱢ ᱫᱚ ᱚᱱᱮ ᱚᱱᱠᱟ ᱜᱮ ᱫᱟᱲᱟ ᱦᱩᱭ ᱞᱮᱱᱟ
ᱦᱳᱭ ᱟᱫᱚ ᱚᱱᱟ ᱦᱚᱸ ᱟᱸᱡᱚᱢ ᱵᱟᱲᱟ ᱦᱩᱭ ᱠᱟᱱᱟ ᱟᱫᱚ ᱢᱟᱱᱮ ᱧᱮᱞ ᱢᱟ ᱵᱟᱝ-ᱟ ᱛᱚ ᱚᱸᱰᱮ ᱫᱚ ᱚᱱᱮ ᱠᱷᱟᱹᱞᱤ ᱵᱩᱨᱩ ᱟᱨ ᱵᱩᱨᱩ ᱛᱮᱜᱮ ᱢᱮᱱᱟᱜᱼᱟ ᱛᱟᱨᱯᱚᱨᱮ ᱟᱵᱚᱣᱟᱜ ᱚᱱᱟ ᱫᱤᱥᱚᱢ ᱨᱮ ᱥᱤᱧᱚᱛ ᱫᱤᱥᱚᱢ ᱨᱮ ᱡᱷᱚᱛᱚ ᱠᱷᱚᱱ ᱡᱟᱹᱥᱛᱤ ᱫᱟᱜ ᱡᱟᱲᱤ ᱫᱚ ᱚᱱᱟ ᱡᱟᱦᱟᱸᱵᱤᱱ ᱢᱮᱱ ᱠᱮᱫ-ᱟ ᱚᱱᱟ ᱪᱮᱨᱟ
ᱦᱳᱭ ᱦᱳᱭ ᱦᱳᱭ ᱦᱳᱭ ᱦᱳᱭ ᱦᱳᱭ
ᱛᱚ ᱟ ᱟᱵᱚᱢ ᱧᱮᱞ ᱟᱹᱜᱩ ᱟᱠᱟᱫ ᱛᱟᱞᱟᱝ-ᱟ ᱟᱹᱰᱤ ᱨᱟᱹᱥᱠᱟᱹ ᱨᱮᱱᱟᱜ ᱠᱟᱛᱷᱟ ᱟᱫᱚ ᱟᱥᱟ ᱦᱚᱸ ᱢᱮᱱᱟᱜᱼᱟ ᱡᱮ ᱱᱤᱡᱮ ᱦᱚᱸ ᱡᱟᱦᱟᱸ ᱛᱤᱥᱚᱜ ᱚᱠᱛᱚ ᱧᱟᱢ ᱞᱮᱠᱷᱟᱱ ᱫᱚ ᱪᱟᱞᱟᱜ ᱦᱩᱭᱩᱜᱼᱟ ᱧᱮᱞ ᱟᱹᱜᱩᱭ ᱦᱩᱭᱩᱜᱼᱟ
ᱦᱩᱸ ᱦᱩᱸ ᱵᱟᱝ ᱟᱨ ᱪᱟᱞᱟᱣ ᱞᱟᱹᱠᱛᱤ ᱠᱟᱱ ᱜᱮᱭᱟ ᱢᱤᱫ ᱫᱚᱢ ᱡᱤᱵᱚᱱ ᱨᱮ ᱟᱫᱚ ᱱᱟ-ᱦᱟᱸᱜ ᱢᱤᱫ ᱫᱚᱢ ᱥᱮᱱ ᱠᱟᱛᱮᱫ ᱫᱚ ᱦᱟᱸᱜ ᱢᱚᱱᱮᱨᱤᱧ ᱵᱩᱡᱷᱟᱹᱣ ᱠᱮᱜᱼᱟ ᱟᱫᱚ ᱫᱚᱦᱲᱟ ᱦᱚᱸ ᱪᱟᱞᱟᱜ ᱥᱟᱱᱟ ᱠᱟᱱ ᱜᱮᱭᱟ ᱱᱤᱛᱳᱜ ᱫᱚ ᱟᱫᱚ ᱚᱱᱠᱟ ᱜᱮ ᱚᱠᱛᱚ ᱠᱚ ᱡᱩᱫᱤ ᱫᱤᱧ ᱧᱟᱢ ᱞᱮᱠᱷᱟᱡ ᱱᱟ-ᱦᱟᱸᱜ ᱟᱫᱚ ᱟᱨᱦᱚᱸ ᱢᱤᱫ ᱫᱚᱢ ᱤᱧ ᱥᱮᱱᱚᱜ ᱜᱮᱭᱟ ᱱᱟ-ᱦᱟᱸᱜ ᱚᱱᱛᱮ ᱫᱟᱬᱟ ᱵᱟᱲᱟᱭ ᱞᱟᱹᱜᱤᱫ ᱛᱮ ᱾ ᱦᱳᱭ ᱟᱨ ᱞᱟᱥᱴ ᱨᱮ ᱱᱚᱜ ᱚᱸᱰᱮ ᱢᱮᱱᱟᱜᱼᱟ ᱱᱟᱦᱟᱜ ᱟᱵᱚ ᱥᱩᱨ ᱨᱮ ᱡᱩᱫᱤ ᱟᱞᱮ ᱥᱩᱨ ᱨᱮ ᱡᱩᱫᱤ ᱢᱮᱱ ᱠᱷᱟᱡ ᱱᱟᱦᱟᱜ ᱱᱚᱛᱮ ᱾ ᱫᱟᱨᱡᱤᱞᱤᱝ ᱢᱮᱱᱟᱜᱼᱟ ᱱᱟᱦᱟᱜ ᱱᱚᱜᱼ ᱱᱚᱰᱮ ᱚᱸᱰᱮ ᱦᱚᱧ ᱥᱮᱱ ᱵᱟᱲᱟᱣ ᱠᱟᱱ ᱜᱮᱭᱟ ᱱᱟᱦᱟᱜ ᱚᱸᱰᱮ ᱦᱚᱸ ᱱᱟᱦᱟᱜ ᱚᱱᱠᱟ ᱜᱮ ᱟᱹᱰᱤ ᱱᱟᱯᱟᱭ ᱜᱮ ᱟᱹᱭᱠᱟᱹᱜᱼᱟ, ᱚᱱᱟ ᱠᱚᱨᱮ ᱦᱚᱸ ᱪᱟᱭ ᱜᱟᱡ ᱵᱚᱞᱮ ᱚᱭᱮᱥᱴ ᱵᱮᱝᱜᱚᱞ ᱯᱚᱱᱚᱛ ᱨᱮ ᱢᱮᱱᱟᱜᱼᱟ ᱱᱟᱦᱟᱜ᱾ ᱚᱸᱰᱮ ᱦᱚᱸ ᱟᱹᱰᱤ ᱱᱟᱯᱟᱭ ᱜᱮ ᱚᱱᱠᱟ ᱜᱮ ᱵᱷᱤᱭᱩ ᱠᱚ ᱢᱮᱱᱟᱜᱼᱟ ᱾ ᱴᱤ ᱜᱟᱨᱰᱮᱱ ᱠᱚ ᱚᱸᱰᱮ ᱦᱚᱸ ᱢᱮᱱᱟᱜ ᱜᱮᱭᱟ, ᱟᱨᱦᱚᱸ ᱚᱱᱠᱟ ᱜᱮ ᱚᱸᱰᱮ ᱠᱷᱚᱡ ᱜᱤ ᱦᱟᱱᱟ ᱦᱤᱢᱟᱞᱚᱭ ᱯᱚᱨᱵᱚᱛ ᱠᱚ ᱧᱮᱞ ᱧᱟᱢᱚᱜ ᱠᱟᱱᱟ ᱚᱱᱟ ᱵᱩᱨᱩ ᱢᱟᱨᱟᱝ ᱵᱩᱨᱩ ᱾
ᱦᱳᱭ ᱟᱫᱚ ᱤᱧ ᱦᱚᱸ ᱢᱟᱱᱮ ᱟᱸᱡᱚᱢ ᱟᱠᱟᱜ ᱟᱹᱧ ᱚᱱᱟ ᱫᱟᱨᱡᱤᱞᱤᱝ ᱵᱩᱨᱩ ᱚᱱᱟ ᱫᱚ ᱚᱱᱟ ᱥᱤᱛᱩᱝ ᱫᱤᱱ ᱡᱟᱹᱥᱛᱤ ᱫᱚ ᱚᱸᱰᱮ ᱠᱚ ᱪᱟᱞᱟᱜᱼᱟ ᱦᱚᱲ ᱠᱚ ᱟᱞᱮ ᱱᱚᱛ ᱱᱚᱛᱮᱱ ᱠᱚᱦᱚᱸ ᱠᱚ ᱪᱟᱞᱟᱜ ᱜᱮᱭᱟ ᱡᱟᱦᱟᱸᱭ ᱠᱚᱫᱚ ᱠᱚ ᱧᱮᱞ ᱟᱹᱜᱩ ᱠᱟᱜᱼᱟ ᱾ ᱩᱱᱠᱩ ᱠᱚᱫᱚ ᱠᱚ ᱵᱟᱲᱟᱭᱟ ᱨᱤᱠᱟᱹ ᱟᱹᱜᱩ ᱠᱟᱜᱼᱟ, ᱟᱫᱚ ᱤᱧ ᱫᱚ ᱦᱟᱸᱜ ᱵᱟᱹᱧ ᱥᱮᱴᱮᱨ ᱟᱠᱟᱱᱟ, ᱚᱱᱮᱧ ᱞᱟᱹᱭ ᱠᱮᱫ ᱞᱮᱠᱟ ᱜᱮ ᱱᱤᱭᱟᱹ ᱥᱩᱨ ᱠᱚᱨᱮᱜ ᱜᱮ ᱧᱮᱞ ᱦᱩᱭ ᱟᱠᱟᱱᱟ ᱦᱟᱸᱜ ᱾
ᱦᱩᱸ ᱾
ᱟᱨ ᱡᱟᱦᱟᱸ ᱠᱚ ᱤᱧ ᱫᱩᱧ ᱧᱮᱞ ᱟᱠᱟᱟᱜᱼᱟ ᱦᱟᱸᱜ ᱚᱱᱟ ᱫᱚ ᱞᱟᱹᱭ ᱞᱮᱠᱷᱟᱱ ᱫᱚ ᱦᱟᱸᱜ ᱵᱩᱨᱩ ᱫᱤᱥᱚᱢ ᱢᱟᱜ ᱵᱟᱝᱜᱤᱧ ᱪᱟᱞᱟᱣ ᱟᱠᱟᱱᱟ, ᱦᱟᱱᱛᱮ ᱡᱟᱦᱟᱸ ᱦᱮᱢᱟᱞ ᱵᱩᱨᱩ ᱠᱚ ᱦᱩᱭᱱᱟ ᱾ ᱚᱱᱛᱮ ᱯᱚᱨᱚᱵᱽ ᱱᱟᱠᱷᱟ ᱨᱮᱱᱟᱜ ᱡᱟᱦᱟᱸ ᱛᱤᱱᱟᱹᱜ ᱯᱚᱱᱚᱛ ᱠᱚ ᱢᱮᱱᱟᱜᱼᱟ ᱚᱱᱟ ᱠᱚᱜᱮ ᱱᱟᱜ ᱾ ᱟᱫᱚ ᱚᱱᱛᱮ ᱫᱚ ᱦᱟᱸᱜ ᱵᱟᱝ ᱪᱟᱞᱟᱣ ᱦᱩᱭ ᱠᱟᱱᱟ ᱾ ᱟᱫᱚ ᱢᱤᱫ ᱫᱷᱟᱹᱣ ᱫᱚ ᱤᱧ ᱫᱚ ᱦᱟᱸᱜ ᱚᱱᱟ ᱫᱚᱨᱭᱟ ᱨᱮᱜᱤᱧ ᱪᱟᱞᱟᱣ ᱞᱮᱱ ᱛᱟᱦᱮᱸ ᱾ ᱦᱟᱱᱟ ᱫᱚᱨᱭᱟ ᱧᱮᱞ ᱧᱮᱞ ᱜᱮ ᱾ ᱡᱟᱦᱟᱸ ᱱᱚᱣᱟ ᱚᱱᱟ ᱵᱮᱝᱜᱚᱞ ᱥᱮ, ᱟᱨ ᱩᱲᱤᱥᱥᱟ ᱚᱱᱟ ᱡᱟᱯᱟᱜ ᱨᱮ ᱢᱮᱱᱟᱜ ᱟᱠᱟᱫᱟ ᱾ ᱟᱫᱚ ᱚᱱᱰᱮ ᱜᱤᱧ ᱪᱟᱞᱟᱣ ᱞᱮᱱ ᱛᱟᱦᱮᱸ ᱠᱟᱱᱟ, ᱚᱱᱟ ᱦᱚᱸ ᱫᱩ ᱦᱟᱡᱟᱨ ᱯᱚᱸᱪᱤᱥ ᱢᱟᱱᱮ ᱫᱤᱱ ᱠᱟᱞᱚᱢ ᱜᱮ ᱦᱟᱸᱜ ᱾ ᱟᱫᱚ ᱩᱱ ᱡᱩᱠᱷᱟᱱ ᱜᱮ, ᱢᱟᱱᱮ ᱚᱸᱰᱮ ᱫᱚᱧ ᱥᱮᱱ ᱞᱮᱱ ᱛᱮ ᱢᱟᱱᱮ ᱱᱚᱣᱟ ᱢᱤᱫᱴᱟᱝ ᱤᱧᱟᱹᱜ ᱟᱥ ᱛᱟᱦᱮᱸ ᱠᱟᱱᱟ, ᱡᱮ ᱫᱚᱨᱭᱟ ᱫᱚ ᱪᱮᱫ ᱞᱮᱠᱟᱱᱟ ᱾ ᱢᱮᱱ ᱫᱚᱠᱚ ᱠᱷᱟᱹᱞᱤ ᱫᱟᱜ ᱟᱨ ᱫᱟᱜ ᱜᱮ ᱧᱟᱞᱚᱜᱼᱟ ᱾ ᱢᱟᱱᱮ ᱛᱤᱱ ᱡᱷᱟᱹᱞᱮᱢ ᱧᱮᱞ ᱧᱟᱢᱟ ᱩᱱᱟᱹᱜ ᱡᱷᱟᱹᱞ ᱫᱚ ᱠᱷᱟᱹᱞᱤ ᱫᱟᱜ ᱟᱨ ᱫᱟᱜ ᱜᱮ ᱧᱮᱞᱚᱜᱼᱟ ᱾ ᱟᱫᱚ ᱚᱱᱟ ᱧᱮᱞ ᱨᱮᱱᱟᱜ ᱟᱥᱟ ᱛᱟᱦᱮᱸ ᱜᱮ ᱛᱟᱦᱮᱸ ᱠᱟᱱ ᱛᱤᱧ ᱛᱮ ᱚᱱᱟ ᱫᱚ ᱧᱮᱧᱮᱞᱤᱧ ᱪᱟᱞᱟᱣ ᱞᱮᱱ ᱛᱟᱦᱮᱸ ᱟᱨ ᱥᱟᱹᱨᱤᱜᱮ ᱚᱸᱰᱮ ᱪᱟᱞᱟᱣ ᱠᱟᱛᱮ ᱜᱤᱧ ᱧᱮᱞ ᱠᱮᱜᱼᱟ ᱾ ᱡᱮ ᱫᱟᱜ ᱫᱚ ᱠᱷᱟᱹᱞᱤ ᱱᱚᱜᱼᱚᱭ ᱚᱜᱚᱢ ᱫᱚᱨᱭᱟ ᱠᱟᱱᱟ ᱾ ᱟᱫᱚ ᱦᱟᱱᱛᱮ ᱱᱟᱛᱮ ᱠᱷᱚᱱ ᱫᱟᱜ ᱫᱚ ᱢᱟᱱᱮ ᱦᱮᱞᱠᱟ ᱦᱮᱞᱠᱤᱜ ᱠᱟᱱᱟ ᱟᱫᱚ ᱡᱚ ᱠᱷᱚᱱ ᱜᱮ ᱫᱟᱜᱨᱮᱧ ᱟᱲᱜᱚᱭᱮᱱᱟ ᱾ ᱪᱮ ᱠᱟᱱᱟ ᱚᱱᱟ ᱪᱮᱫ ᱛᱟᱹᱱᱤ ᱜᱩᱲᱫᱟᱹᱢ ᱦᱤᱡᱩᱜ ᱠᱟᱱ ᱞᱮᱠᱟ ᱫᱟᱜ ᱫᱚ ᱢᱟᱱᱮ ᱦᱮᱞᱠᱟᱣ ᱦᱤᱡᱩᱜ ᱠᱟᱱᱟ ᱾ ᱰᱟᱹᱣ ᱛᱟᱱᱟᱜ ᱞᱮᱠᱟ, ᱟᱫᱚ ᱚᱱᱟ ᱧᱮᱞ ᱛᱮᱜᱮ ᱟᱹᱰᱤ ᱨᱟᱹᱥᱠᱟᱹᱜ ᱜᱤᱧ ᱵᱩᱡᱷᱟᱹᱣ ᱞᱮᱫ ᱛᱟᱦᱮᱸ ᱠᱟᱱᱟ, ᱚᱦᱚ ᱫᱚᱨᱭᱟ ᱫᱟᱜ, ᱱᱚᱜᱼᱚᱭ ᱱᱚᱝᱠᱟ ᱢᱟᱱᱮ ᱦᱮᱞᱠᱟᱣ ᱨᱟᱠᱟᱵᱼᱟ ᱟᱨ ᱚᱱᱟ ᱫᱚ ᱨᱩᱣᱟᱹᱲ ᱪᱟᱞᱟᱜᱼᱟ ᱟᱨ ᱢᱤᱫ ᱜᱷᱟᱹᱲᱤᱡ ᱯᱚᱨ ᱟᱨᱚ ᱦᱮᱞᱠᱟ ᱦᱮᱞᱠᱟᱣ ᱨᱟᱠᱟᱵᱼᱟ ᱟᱨᱚ ᱨᱩᱣᱟᱹᱲ ᱪᱟᱞᱟᱜᱼᱟ ᱾
ᱦᱳᱭ ᱦᱳᱭ ᱾ ᱥᱟᱹᱨᱤᱜᱮ ᱟᱫᱚ ᱱᱟᱦᱟᱜ ᱚᱱᱟ ᱰᱷᱮᱞ ᱠᱟ ᱫᱟᱜ ᱨᱮᱫᱚ ᱦᱟᱸᱜ ᱪᱤᱞᱤ ᱠᱚᱪᱚ ᱡᱤᱣᱤ ᱪᱤᱯᱨᱩᱫ ᱠᱚ ᱱᱟᱜ ᱢᱮᱱᱟᱜ ᱠᱟᱜ ᱠᱚ ᱪᱤᱞᱤ ᱦᱟᱹᱠᱩ ᱠᱚ ᱞᱟᱹᱴᱩ ᱠᱚ, ᱦᱟᱸᱜ ᱟᱹᱰᱤ ᱜᱟᱱ ᱨᱚᱠᱚᱢ ᱢᱟᱸᱜᱟᱲ ᱠᱚ ᱥᱮ ᱪᱤᱞᱤ ᱠᱚᱵᱚᱱ ᱢᱮᱱ ᱫᱟᱲᱮᱭᱟᱜᱼᱟ ᱟᱭᱢᱟ ᱨᱚᱠᱚᱢ ᱡᱤᱣᱤᱡᱚᱱᱛᱩ ᱾ ᱠᱩ ᱦᱩᱭ ᱫᱟᱲᱮᱭᱟᱜᱼᱟ ᱱᱟᱦᱟᱜ ᱚᱱᱟ ᱫᱟᱜ ᱨᱮᱫᱚ, ᱟᱫᱚ ᱚᱱᱠᱟᱱ ᱫᱟᱜ ᱨᱮᱫᱚ ᱱᱟᱦᱟᱜ ᱯᱟᱭᱨᱟᱜ ᱫᱚ ᱟᱹᱰᱤ ᱵᱚᱛᱚᱨ ᱟᱹᱭᱤᱠᱟᱹᱜᱼᱟ ᱟᱨ, ᱚᱱᱟ ᱡᱟᱦᱟᱸᱧ ᱞᱟᱹᱭ ᱠᱮᱫ ᱪᱮᱨᱟ ᱯᱩᱸᱡᱤ ᱥᱮ ᱚᱱᱟ ᱯᱩᱨᱩᱵ ᱥᱮᱱᱟᱜ ᱤᱭᱟᱹ ᱤᱥᱴᱮᱴ ᱛᱤᱱᱟᱹᱜ ᱫᱟᱬᱟᱵᱟᱲᱟ ᱦᱩᱭ ᱞᱮᱱᱟ ᱟᱫᱚ ᱱᱟᱜ ᱚᱱᱟ ᱫᱚ ᱮᱯᱨᱤᱞ ᱢᱟᱹᱦᱱᱟᱹ ᱨᱮ ᱥᱮᱱ ᱦᱩᱭ ᱞᱮᱱᱟ, ᱚᱱᱟ ᱮᱠᱫᱚᱢ ᱮᱠᱟᱞ ᱥᱤᱛᱩᱝ ᱡᱟᱦᱟᱸ ᱥᱮᱫ ᱯᱩᱨᱟᱹ ᱥᱤᱛᱩᱝ ᱮᱫ ᱠᱟᱱ ᱛᱟᱦᱮᱱᱟ ᱜᱚᱨᱚᱢᱮᱫ ᱠᱟᱱ ᱛᱟᱦᱮᱱ ᱱᱚᱛᱮ ᱟᱵᱚ ᱥᱮᱫ ᱾ ᱚᱱᱟ ᱚᱠᱛᱮ ᱜᱤᱧ ᱥᱮᱱ ᱞᱮᱱᱟ ᱚᱸᱰᱮ ᱦᱚᱸ ᱾ ᱟᱨ ᱱᱚᱝᱠᱟ ᱨᱮᱭᱟᱲ ᱠᱟᱱ ᱛᱟᱦᱮᱱᱟ, ᱵᱚᱞᱮ ᱚᱱᱠᱟ ᱟᱹᱭᱠᱟᱹᱜ ᱠᱟᱱ ᱛᱟᱦᱮᱱᱟ ᱠᱤ ᱵᱚᱞᱮ ᱨᱮᱭᱟᱲ ᱫᱤᱱ ᱠᱟᱱ ᱞᱮᱠᱟ ᱾ ᱚᱱᱟ ᱮᱯᱨᱤᱞ ᱢᱟᱹᱦᱱᱟᱹ ᱨᱮ ᱾ ᱟᱫᱚ ᱱᱟᱦᱟᱜ ᱚᱱᱛᱮᱱ ᱠᱩ ᱩᱱᱠᱩ ᱦᱚᱲ ᱥᱚᱞᱮᱜ ᱠᱟᱛᱷᱟ ᱦᱩᱭᱩᱜ ᱠᱟᱱ ᱛᱟᱦᱮᱱᱟ, ᱟᱫᱚ ᱠᱚ ᱢᱮᱱᱮᱫ ᱠᱟᱱᱟ ᱡᱮ ᱱᱚᱣᱟ ᱨᱮᱭᱟᱲ ᱫᱤᱱ ᱡᱩᱫᱤ ᱯᱮ ᱦᱮᱡ ᱞᱮᱱᱠᱷᱟᱱ ᱵᱟᱝ ᱛᱟᱦᱚᱞᱮ ᱫᱚ ᱵᱟᱢ ᱴᱤᱠᱟᱹᱜᱼᱟ ᱾
ᱢᱟᱱᱮ ᱚᱱᱛᱮᱱ ᱠᱚ ᱟᱵᱚ ᱥᱮᱫ ᱨᱮᱱ, ᱦᱚᱲ ᱫᱚ ᱪᱮᱫᱟᱜ ᱡᱮ ᱢᱮᱱ ᱫᱟᱠᱚ ᱱᱚᱣᱟ ᱫᱚ ᱟᱵᱷᱤ ᱡᱚ ᱴᱷᱟᱱᱰᱟ ᱦᱮ ᱢᱮᱱ ᱫᱟᱠᱚ ᱱᱚᱛᱮ ᱱᱤᱛᱚᱜ, ᱨᱮᱭᱟᱲ ᱢᱮᱱᱟᱜᱼᱟ ᱡᱟᱦᱟᱸ ᱚᱱᱟ ᱨᱮᱭᱟᱲ ᱫᱚ ᱢᱟᱱᱮ ᱫᱚ ᱜᱚᱨᱚᱢ ᱫᱤᱱ ᱠᱚ ᱢᱮᱛᱟᱜ ᱠᱟᱱᱟ ᱩᱱᱠᱩ ᱫᱚ ᱾ ᱦᱳᱭ ᱟᱫᱚ ᱢᱤᱫ ᱜᱷᱟᱹᱲᱤᱛᱮ ᱦᱟᱦᱟᱲᱟᱜᱤᱧ ᱟᱹᱭᱠᱟᱹᱣ ᱠᱮᱭᱟ ᱟᱨ ᱚᱱᱛᱮ ᱫᱚ ᱚᱱᱟ, ᱥᱩᱠᱨᱤ ᱠᱚ ᱥᱮ ᱮᱱᱛᱮᱱ ᱤᱭᱟᱹ ᱠᱚ, ᱦᱚᱨ ᱰᱟᱦᱟᱨ ᱨᱮᱜᱮ ᱠᱚ ᱟᱠᱟᱠᱚ ᱠᱟᱱᱟ ᱦᱮᱸ ᱟᱨ ᱡᱤᱞ ᱠᱚ ᱱᱟᱦᱟᱜ ᱟᱢ ᱫᱚᱨ ᱠᱟᱨᱟᱢ ᱠᱷᱟᱱ ᱚᱸᱰᱮ ᱠᱷᱚᱡ ᱜᱮ ᱟᱢ ᱤᱛᱤᱞ ᱛᱮᱢ ᱦᱟᱛᱟᱣᱟ ᱦᱟᱨᱛᱟ ᱛᱮᱢ ᱦᱟᱛᱟᱣᱟ ᱥᱮ ᱡᱟᱸᱜᱟ ᱛᱮ ᱥᱮ ᱪᱮᱫ ᱛᱮᱢ ᱢᱮᱱᱟ ᱚᱱᱟᱜᱮ ᱜᱮᱫᱛᱮᱫ ᱠᱚ ᱮᱢᱚᱜᱼᱟ ᱦᱚᱨ, ᱟᱨᱤ ᱠᱚᱨᱮ ᱜᱮᱠᱚ ᱫᱚᱠᱟᱱᱮᱫ ᱠᱟᱱ ᱛᱟᱦᱮᱱᱟ ᱾
ᱟᱪᱪᱷᱟ,
ᱢᱟᱱᱮ ᱚᱱᱟ ᱡᱤᱞ ᱠᱩ ᱦᱳᱭ ᱾
ᱟᱪᱪᱷᱟ, ᱟᱪᱪᱷᱟ, ᱟᱪᱪᱷᱟ ᱜᱚᱢᱠᱮ ᱚᱱᱛᱮ ᱢᱟ ᱟᱸᱡᱚᱢ ᱦᱩᱭ ᱟᱠᱟᱱᱟ ᱥᱮᱛᱟ ᱠᱚᱦᱚᱸ ᱠᱚ ᱡᱚᱢ ᱠᱚᱣᱟ ᱟᱫᱚ ᱩᱱᱠᱩ ᱠᱚᱫᱚ ᱛᱟᱦᱚᱞᱮ, ᱦᱟᱹᱠᱩ ᱠᱚ ᱞᱟᱜ ᱠᱚᱣᱟ ᱥᱮ ᱵᱟᱝ?
ᱦᱳᱭ ᱦᱳᱭ ᱥᱮᱛᱟ ᱠᱚᱦᱚᱸ ᱠᱚ ᱡᱚᱢ ᱠᱚ ᱛᱟᱦᱮᱱ ᱜᱮᱭᱟ ᱩᱱᱠᱩ ᱫᱚ ᱚᱱᱛᱮᱱ ᱠᱩ ᱦᱚᱲ ᱫᱚ ᱚᱱᱟ ᱥᱮᱛᱟ ᱡᱤᱞ ᱫᱚ ᱟᱹᱰᱤ ᱠᱩᱥᱤ ᱟᱨ, ᱟᱹᱰᱤ ᱟᱵᱚ ᱪᱮᱫ ᱞᱮᱠᱟ ᱥᱩᱠᱨᱤ ᱡᱤᱞ ᱵᱚᱱ ᱠᱩᱥᱤᱭᱟᱜᱼᱟ ᱾ ᱚᱱᱮ ᱚᱱᱠᱟ ᱜᱮ ᱩᱱᱠᱩ ᱫᱚ ᱥᱮᱛᱟ ᱡᱤᱞ ᱠᱚ ᱠᱩᱥᱤᱭᱟᱜᱼᱟ ᱟᱨ ᱟᱹᱰᱤ ᱥᱤᱵᱤᱞ ᱠᱚ ᱟᱹᱭᱠᱟᱹᱣᱟ ᱚᱱᱟ ᱫᱚᱠᱚ
ᱚ ᱟᱪᱪᱷᱟ ᱟᱪᱪᱷᱟ ᱟᱨ ᱚᱱᱟ ᱵᱷᱩᱩᱨᱩᱩ ᱠᱚᱨᱮ ᱱᱟᱦᱟᱜ ᱚᱱᱟ ᱢᱟ ᱵᱤᱨ ᱜᱟᱡᱟᱲ ᱜᱮᱭᱟ ᱟᱫᱚ ᱚᱱᱟ ᱠᱚᱨᱮ ᱫᱚ ᱡᱟᱦᱟᱱ ᱵᱤᱨ ᱡᱟᱱᱣᱟᱨ ᱠᱚᱫᱚ ᱢᱮᱱᱟᱜ ᱠᱚᱣᱟ ᱠᱚ ᱥᱮ ᱵᱟᱝ ᱱᱩᱠᱩ ᱡᱮᱢᱚᱱ ᱦᱟᱹᱛᱤ ᱠᱚ ᱛᱟᱹᱨᱩᱵ ᱠᱚ ᱵᱟᱱᱟ ᱠᱚ ᱥᱮ
ᱟᱸᱻ ᱩᱱᱟᱹᱜ ᱫᱚ ᱱᱟᱦᱟᱜ ᱩᱱᱠᱩ ᱠᱚᱫᱚ ᱵᱟᱝ ᱧᱮᱞ ᱦᱩᱭ ᱞᱮᱱᱟ ᱟᱫᱚ ᱱᱩᱠᱩ ᱤᱭᱟᱹ ᱵᱤᱧ ᱠᱚᱫᱚ